ᱚ
ᱦᱮᱸ ᱜᱚᱢᱠᱮ ᱪᱮ ᱵᱤᱱ ᱪᱤᱠᱟᱭᱮᱫ ᱛᱟᱦᱮᱱ ᱪᱮᱫ ᱵᱤᱱ ᱪᱤᱠᱟᱹᱭ ᱫᱟ ᱜᱚᱢᱠᱮ᱾
ᱦᱮᱸ ᱡᱚᱦᱟᱨ ᱜᱤ᱾
ᱟᱺ.. ᱱᱟᱯᱟᱭ ᱵᱟᱲᱟ ᱜᱮ ᱢᱮᱱᱟᱜ ᱵᱤᱱᱟ᱾
ᱦᱮᱸ ᱱᱟᱯᱟᱭ ᱫᱚ ᱱᱟᱯᱟᱭ ᱜᱮ ᱢᱮᱱᱟᱜ ᱞᱤᱧᱟᱹ᱾ ᱟᱹᱵᱤᱱ ᱜᱮ ᱛᱚ᱾
ᱟᱹᱰᱤ ᱜᱟᱱ ᱟᱹᱰᱤ ᱜᱮ ᱱᱟᱯᱟᱭ ᱵᱟᱰᱟ ᱜᱮ ᱪᱮᱫ ᱠᱚᱵᱤᱱ ᱪᱤᱠᱟᱹ ᱵᱟᱲᱟᱭ ᱛᱮᱦᱮᱱ ᱫᱚ ᱪᱮᱫ ᱠᱚ ᱵᱤᱱᱧ ᱪᱮᱠᱟ ᱵᱟᱲᱟᱭ ᱫᱟ
ᱪᱮᱦᱚᱸ ᱵᱟᱝ ᱫᱩᱲᱩᱵ ᱠᱟᱱᱟᱞᱤᱧ
ᱚᱻ ᱛᱚ ᱯᱤᱠ ᱛᱟᱦᱮᱞᱮ ᱴᱳᱯᱤᱠ ᱛᱚ ᱞᱟᱹᱭ ᱛᱟᱞᱟᱝ ᱢᱮ
ᱴᱚᱯᱤᱠ ᱫᱚ ᱦᱩᱭᱩᱜ-ᱟ..
ᱴᱚᱯᱤᱠ ᱫᱚ ᱦᱩᱭᱩᱜ ᱠᱟᱱᱟ ᱢᱟᱱᱮ ᱥᱟᱶᱛᱟ ᱥᱚᱢᱟᱡᱽ ᱨᱮᱱᱟᱜ ᱡᱮᱴᱟ ᱵᱟᱯᱞᱟ ᱱᱤᱭᱟᱹ ᱠᱩ ᱥᱟᱶᱛᱮ ᱟᱵᱚ ᱢᱤᱱᱤᱢᱟᱢ ᱡᱟᱹᱥᱛᱤ ᱠᱟᱭᱛᱮ ᱢᱟᱱᱮ ᱟᱵᱚ ᱥᱟᱶᱛᱟ ᱥᱚᱢᱟᱡᱽ ᱨᱮ ᱵᱟᱯᱞᱟ ᱛᱤᱱᱟᱹᱜ ᱨᱚᱠᱚᱢ? ᱵᱟᱯᱞᱟ ᱦᱩᱭᱩᱜ ᱜᱮᱭᱟ ᱟᱨ ᱵᱮᱥᱤᱨ ᱵᱷᱟᱜ ᱚᱠᱟ ᱵᱷᱟᱵ ᱚᱠᱟ ᱡᱟᱹᱥᱛᱤ ᱵᱟᱯᱞᱟ ᱦᱩᱭ ᱜᱮᱭᱟ ᱛᱤᱱᱟᱹᱜ ᱨᱚᱠᱚᱢ ᱢᱟ ᱵᱟᱯᱞᱟ ᱦᱩᱭᱩᱜ ᱜᱮᱭᱟ ᱾ ᱥᱟᱶᱛᱮ ᱱᱤᱭᱟᱹ ᱠᱚ ᱠᱷᱟᱴᱚ ᱢᱟᱛᱷᱟ ᱵᱮᱱ ᱞᱟᱹᱭ ᱞᱮᱠᱷᱟᱱ ᱵᱷᱟᱜᱤ ᱠᱚᱜᱼᱟ
ᱵᱟᱯᱞᱟ ᱫᱚ ᱦᱩᱭᱩᱜᱼᱟ ᱾ ᱯᱮ ᱨᱚᱠᱚᱢ ᱵᱷᱟᱵ ᱛᱮ ᱢᱤᱢᱤᱫ ᱨᱚᱠᱚᱢ ᱫᱚ ᱚᱱᱟ ᱾ ᱫᱤᱫᱤᱱ ᱠᱩᱣᱟᱜ ᱰᱷᱚᱞ ᱰᱟᱦᱟᱨ ᱛᱮ ᱟᱨ ᱟᱨ ᱢᱤᱫᱴᱮᱡ ᱢᱟ ᱠᱳᱴ ᱢᱮᱨᱮᱡᱽ ᱢᱮᱱᱟᱜ ᱟᱨ ᱢᱤᱫᱴᱮᱡ ᱢᱟ ᱚᱱᱟ ᱢᱚᱱᱫᱤᱨ ᱠᱚᱨᱮ ᱾ ᱯᱮᱭᱟ ᱨᱚᱠᱚᱢᱟ ᱡᱟᱦᱟᱸᱻ ᱮᱨᱮᱡ ᱢᱮᱨᱮᱡᱽ ᱛᱟᱞᱟ ᱛᱮ ᱫᱚ ᱡᱟᱦᱟᱸ ᱟᱹᱛᱳ ᱨᱮᱱ ᱡᱚᱜᱽ ᱢᱟᱸᱡᱷᱤ ᱱᱟᱭᱠᱮ ᱯᱟᱨᱟᱱᱤᱠ ᱩᱱᱠᱩ ᱥᱟᱞᱟᱜ ᱜᱟᱯᱟᱞ ᱢᱟᱨᱟᱣ ᱠᱟᱛᱮ ᱫᱤᱱ ᱠᱚᱠᱚ ᱴᱷᱤᱠᱟ ᱡᱮ ᱚᱠᱟ ᱫᱤᱱ ᱨᱮ ᱵᱟᱯᱞᱟ ᱞᱮᱠᱷᱟᱡ ᱵᱷᱟᱞᱤᱜᱼᱟ ᱡᱮ ᱦᱟᱱᱛᱮ ᱱᱟᱛᱮ ᱱᱩᱠᱩ ᱥᱚᱢᱚᱭᱚᱜ ᱠᱟᱱᱟ ᱥᱮ ᱵᱟᱝ? ᱚᱱᱟ ᱠᱚ ᱫᱤᱱ ᱵᱟᱲᱟ ᱠᱟᱛᱮᱫ ᱯᱳᱭᱞᱳ ᱫᱤᱱ ᱦᱩᱭᱩᱜᱼᱟ ᱢᱟᱰᱶᱟ ᱭᱟᱠᱚ ᱾ ᱢᱟᱰᱶᱟ ᱠᱟᱛᱮᱜ ᱤᱱ ᱦᱤᱞᱚᱜ ᱩᱱᱩᱢ ᱥᱟᱥᱟᱝ ᱠᱚ ᱠᱚ ᱚᱡᱚᱜ ᱵᱟᱲᱟ ᱠᱟᱛᱮᱫ ᱾ ᱚᱱᱟ ᱡᱟᱶᱟᱭᱟᱜ ᱵᱟᱹᱦᱩᱣᱟᱜ ᱡᱟᱦᱟᱸ ᱠᱚ ᱵᱟᱸᱫᱮ ᱚᱱᱟ ᱜᱮ ᱠᱷᱟᱹᱱᱰ ᱠᱷᱟᱹᱱᱰᱣᱟᱹᱜ ᱠᱳᱻ ᱥᱟᱥᱟᱝ ᱛᱮ ᱠᱟᱛᱮ ᱠᱚ ᱛᱟᱥᱮ ᱨᱚᱦᱚᱲᱟ ᱚᱱᱟ ᱫᱚᱥᱟᱨ ᱦᱤᱞᱳᱜ ᱠᱩᱠᱩ ᱠᱩᱲᱤ ᱥᱮᱜ ᱨᱮᱱ ᱠᱚ ᱦᱤᱡᱩᱜᱼᱟ ᱾ ᱵᱟᱞᱟ ᱡᱚᱦᱟᱨ ᱵᱟᱞᱟ ᱡᱚᱦᱟᱨ ᱵᱟᱲᱟ ᱠᱟᱛᱮ ᱵᱟᱞᱟᱭᱮ ᱠᱩ ᱡᱚᱦᱟᱨ ᱵᱟᱲᱟᱭᱟ ᱾ ᱵᱟᱲᱟ ᱠᱟᱛᱮᱜ ᱠᱚ ᱡᱟᱣᱟᱭ ᱫᱷᱩᱛᱤ ᱠᱟᱛᱮᱜ ᱟᱫᱚ ᱡᱚᱢ ᱧᱩ ᱵᱟᱲᱟ ᱠᱟᱛᱮᱫ ᱠᱚ ᱵᱤᱫᱟᱹᱭᱚᱜᱼᱟ ᱚᱱᱟ ᱵᱤᱫᱟᱹᱭᱻ ᱵᱤᱫᱟᱹᱭ ᱦᱤᱞᱳᱜ ᱠᱚ ᱪᱟᱞᱟᱜᱼᱟ ᱟᱹᱜᱩ ᱫᱚ ᱟᱨ ᱯᱮ ᱯᱩᱱ ᱦᱚᱲ ᱠᱚ ᱪᱟᱞᱟᱜ ᱚᱱᱟ ᱤᱭᱟᱹ ᱵᱟᱞᱟᱭᱟ ᱦᱚᱲ ᱦᱚᱲ ᱥᱟᱛᱮᱜ ᱚᱱᱟ ᱫᱚᱥᱟᱨ ᱦᱤᱞᱚᱜ ᱠᱚ ᱪᱟᱞᱟᱜ ᱵᱟᱹᱨᱭᱟᱹᱛ ᱟᱫᱚ ᱵᱟᱹᱨᱭᱟᱹᱛᱚᱜ ᱨᱤᱜᱤ ᱥᱤᱸᱫᱽᱨᱟ ᱫᱟᱱ ᱠᱚ ᱩᱱ ᱦᱤᱞᱚᱜ ᱜᱤ ᱵᱟᱹᱦᱩ ᱥᱤᱸᱫᱩᱨ ᱥᱤᱸᱫᱩᱨ ᱦᱩᱭᱩᱜᱼᱟ ᱛᱟᱨᱯᱚᱨ ᱚᱱᱟ ᱥᱤᱸᱫᱽᱨᱟᱹ ᱫᱟᱱ ᱠᱚ ᱦᱳᱭ ᱵᱟᱲᱟ ᱠᱟᱛᱮᱫ ᱚᱲᱟᱜ ᱠᱩ ᱨᱩᱣᱟᱹᱲᱟᱜ ᱞᱟᱹᱜᱤᱫ ᱚᱱᱟ ᱯᱚᱨ ᱚᱱᱟ ᱫᱚᱥᱟᱨ ᱦᱤᱞᱚᱜ ᱫᱚ ᱠᱩᱠᱩ ᱠᱩᱲᱤ ᱥᱮᱱ ᱠᱷᱚᱡ ᱠᱚ ᱦᱤᱡᱩᱜᱼᱟ ᱾ ᱞᱩᱝᱛᱤ ᱟᱫᱚ ᱞᱩᱝᱛᱤ ᱠᱚ ᱡᱚᱢ ᱵᱟᱲᱟ ᱠᱟᱛᱮᱫ ᱠᱚ ᱛᱟᱯᱚᱨᱮ ᱚᱱᱟ ᱢᱤᱫ ᱫᱤᱱ ᱵᱟᱨ ᱫᱤᱱ ᱯᱚᱨ ᱡᱟᱶᱟᱭ ᱵᱟᱹᱦᱩ ᱠᱤᱱ ᱪᱟᱞᱟᱜᱼᱟ ᱟᱫᱚ ᱚᱱᱟ ᱠᱚᱛᱮ ᱜᱮ ᱚᱱᱟ ᱵᱟᱯᱞᱟ ᱫᱚ ᱪᱟᱵᱟᱜᱼᱟ᱾ ᱟᱨ ᱡᱟᱦᱟᱸ ᱢᱚᱱᱫᱤᱨ ᱨᱮ ᱦᱮᱸ ᱤᱱᱠᱟᱹ ᱠᱟᱛᱮᱫ ᱜᱮ ᱵᱟᱯᱞᱟ ᱠᱚ ᱫᱚ ᱦᱩᱭ ᱵᱟᱲᱟᱜ ᱜᱮᱭᱟ ᱚᱠᱟᱭ ᱱᱟᱵᱮᱱ ᱜᱚᱝᱠᱮ ᱦᱮᱞᱳ
ᱦᱮᱸ ᱟᱹᱰᱤ ᱫ ᱱᱟᱯᱟᱭ ᱠᱟᱛᱷᱟ ᱵᱤᱱ ᱞᱟᱹᱭ ᱠᱮᱫᱟ ᱛᱚ ᱛᱚ ᱢᱮᱱᱮᱢᱟᱢ ᱫᱚ ᱟᱯᱮ ᱵᱮᱥᱤᱨ ᱵᱷᱟᱜᱽ ᱫᱚ ᱯᱮ ᱨᱚᱠᱚᱢᱟᱜ ᱵᱟᱯᱞᱟ ᱦᱩᱭᱩᱜ ᱜᱮᱭᱟ ᱥᱮ ᱪᱮᱫ?
ᱦᱚᱭ ᱦᱚᱭ ᱯᱮ ᱨᱚᱠᱚᱢ ᱦᱮᱱᱟᱜ ᱟᱠᱟᱫᱟ ᱟᱨ ᱵᱟᱨ ᱨᱚᱠᱚᱢ ᱫᱚ ᱤᱧᱟᱹᱜ ᱵᱟᱰᱟᱭ ᱵᱟᱹᱱᱩᱜ ᱛᱤᱧᱟ ᱾
ᱚ ᱟᱨ ᱵᱤᱥᱤᱨ ᱵᱷᱟᱜᱽ ᱨᱤᱜᱤ ᱧᱮᱞᱚᱜ ᱜᱮᱭᱟ ᱡᱮ ᱥᱟᱠᱟᱢ ᱚᱲᱮᱡ ᱫᱚ ᱪᱮᱫᱟᱜ ᱦᱩᱭᱩᱜ ᱜᱮᱭᱟ?
ᱥᱟᱠᱟᱢ ᱚᱲᱟᱜ ᱫᱚ ᱡᱟᱦᱟᱸ ᱵᱟᱯᱞᱟ ᱯᱚᱨ ᱡᱩᱫᱤ ᱟᱹᱠᱤᱱ ᱡᱟᱶᱟᱭ ᱵᱟᱹᱦᱩ ᱡᱩᱫᱤ ᱟᱹᱠᱤᱱ ᱩᱯᱚᱨ ᱨᱮ ᱵᱟᱹᱠᱤᱱ ᱫᱚᱦᱚ ᱵᱟᱹᱠᱤᱱ ᱛᱟᱦᱮᱱ ᱠᱷᱟᱡ ᱛᱚᱠᱷᱚᱱ ᱜᱮ ᱚᱱᱟ ᱥᱟᱠᱟᱢ ᱚᱲᱮᱡ ᱫᱚ ᱦᱩᱭᱩᱜ ᱜᱮᱭᱟ ᱾
ᱛᱚ ᱵᱤᱥᱤᱨ ᱵᱷᱟᱜᱽ ᱱᱤᱭᱟᱹ ᱠᱚ ᱚᱠᱟ ᱠᱚ ᱡᱟᱭᱜᱟ ᱴᱚᱴᱷᱟ ᱠᱚᱨᱮ ᱧᱮᱞ ᱧᱟᱢᱚᱜ ᱜᱮᱭᱟ ᱵᱤᱥᱤᱨ ᱵᱷᱟᱜ ᱚᱠᱟ ᱠᱚᱨᱮ ᱜᱮ ᱱᱤᱭᱟᱹ ᱥᱟᱠᱟᱢ ᱚᱲᱮᱡ ᱦᱩᱭᱩᱜ ᱜᱮᱭᱟ ᱪᱤᱠᱟᱹᱛᱮ ᱦᱩᱭᱩᱜ ᱜᱮᱭᱟ? ᱪᱮᱫ ᱠᱷᱟᱹᱛᱤᱨ ᱱᱚᱣᱟ ᱫᱚ ᱦᱳᱭᱳᱜ ᱜᱮᱭᱟ ᱱᱤᱭᱟᱹ ᱨᱮᱱᱟᱜ ᱪᱮᱫ ᱵᱮᱵᱚᱥᱛᱷᱟᱢ ᱦᱟᱛᱟᱣ ᱞᱮᱠᱷᱟᱱ ᱱᱟᱯᱟᱭ ᱦᱩᱭᱩᱜᱼᱟ
ᱚᱱᱟ ᱡᱟᱦᱟᱸ ᱥᱟᱠᱟᱢ ᱚᱲᱮᱡ ᱫᱚ ᱵᱚᱞᱛᱮ
ᱡᱚᱜᱽ ᱢᱟᱺᱡᱷᱤ ᱯᱟᱨᱟᱱᱤᱠ ᱛᱟᱞᱟ ᱛᱮᱜᱮ ᱚᱱᱟ ᱥᱟᱠᱟᱢ ᱚᱲᱮᱡᱽ ᱠᱚᱫᱚ ᱦᱩᱭᱩᱜ ᱜᱮᱭᱟ ᱡᱮᱦᱮᱛᱩ ᱚᱱᱟ ᱥᱟᱠᱟᱢ ᱚᱲᱮᱡᱮᱫ ᱮᱭ ᱠᱟᱨᱚᱱ ᱛᱮ ᱦᱩᱭᱩᱜᱼᱟ ᱡᱟᱦᱟᱸ ᱡᱮ ᱠᱩᱲᱤ ᱟᱨ ᱠᱚᱲᱟ ᱩᱯᱚᱨ ᱟᱹᱠᱤᱱ ᱡᱩᱫᱤ ᱢᱤᱫᱛᱮ ᱥᱚᱝᱥᱟᱨ ᱨᱮ ᱥᱚᱝᱥᱟᱨ ᱠᱷᱚᱡ ᱨᱟᱹᱯᱩᱫ ᱥᱟᱱᱟᱭᱮᱫ ᱠᱤᱱᱟᱹ ᱥᱮ ᱵᱟᱝ ᱛᱟᱦᱮᱸ ᱥᱟᱱᱟ ᱠᱟᱱᱟᱱᱟ ᱛᱚᱠᱷᱚᱱ ᱜᱮ ᱡᱟᱦᱟᱸ ᱠᱩᱲᱤ ᱥᱤᱢᱤ ᱠᱩᱲᱤ ᱟᱨ ᱠᱚᱲᱟ ᱩᱱᱠᱤᱱ ᱫᱚᱠᱤᱱ ᱟᱹᱛᱩ ᱦᱚᱲ ᱠᱤᱱ ᱞᱟᱹᱭ ᱟᱠᱚᱣᱟ ᱡᱮ ᱟᱹᱞᱤᱧ ᱫᱚ ᱟᱹᱞᱤᱧᱟᱜ ᱡᱟᱦᱟᱸ ᱥᱚᱢᱯᱚᱨᱠᱚ ᱢᱮᱱᱟᱜ ᱛᱟᱹᱞᱤᱧ ᱚᱱᱟ ᱫᱚ ᱵᱟᱹᱞᱤᱧ ᱫᱚᱦᱚᱭᱟ ᱢᱩᱪᱷᱟᱹᱣ ᱜᱤᱰᱤᱭᱟ ᱞᱤᱧ ᱚᱱᱟ ᱚᱱᱟᱛᱮ ᱡᱚᱜᱽ ᱢᱟᱡᱷᱤ ᱟᱨ ᱟᱹᱛᱩ ᱨᱮᱱ ᱦᱚᱲ ᱥᱟᱞᱟᱜ ᱜᱮ ᱚᱱᱟ ᱠᱚᱫᱚ ᱠᱚ ᱚᱱᱟ ᱥᱟᱠᱟᱢ ᱚᱲᱮᱡ ᱛᱟᱞᱟ ᱛᱮᱜᱮ ᱩᱱᱠᱤᱱᱟᱜ ᱵᱟᱯᱟᱜ ᱫᱚ ᱦᱩᱭᱩᱜ ᱠᱟᱱᱟ
ᱚ ᱠᱟᱛᱷᱟ ᱫᱚ ᱴᱷᱤᱠ ᱜᱮᱵᱮᱱ ᱢᱮᱱ ᱠᱮᱫᱟ ᱛᱚ ᱱᱤᱭᱟᱹ ᱠᱚᱫᱚ ᱠᱚᱢ ᱠᱚᱢ ᱩᱢᱮᱨ ᱨᱮ ᱵᱟᱯᱞᱟ ᱞᱮᱱᱠᱷᱟ ᱱᱤᱭᱟ. ᱠᱤ ᱥᱟᱠᱟᱢ ᱚᱲᱮᱡᱽ ᱦᱩᱭ ᱜᱮᱭᱟ ᱥᱮ ᱪᱮᱫ ᱞᱮᱠᱟ ᱢᱟᱱᱮ ᱵᱮᱥᱤ ᱵᱷᱟᱠ ᱛᱮ ᱱᱤᱭᱟᱹ ᱫᱚ ᱥᱟᱠᱟᱢ ᱚᱲᱮᱡᱽ ᱦᱩᱭᱩᱜᱼᱟ
ᱵᱟᱝ ᱵᱟᱝ ᱚᱱᱟ ᱠᱚᱢ ᱩᱢᱮᱨ ᱨᱮ ᱵᱟᱯᱞᱟ ᱵᱚᱞᱛᱮ ᱫᱚ ᱵᱟᱝ ᱠᱟᱱᱟ ᱚᱱᱟ ᱫᱚ ᱠᱚᱢ ᱩᱢᱮᱨ ᱨᱮᱦᱚᱸ ᱵᱟᱯᱞᱟ ᱫᱚ ᱦᱩ ᱦᱩᱭ ᱫᱚ ᱦᱩᱭᱩᱜ ᱠᱟᱱ ᱜᱮᱭᱟ ᱡᱮᱦᱮᱛᱩ ᱱᱤᱭᱟᱹ ᱫᱚ ᱠᱩᱲᱤ ᱠᱚᱲᱟ ᱩᱯᱚᱨ ᱨᱮ ᱰᱤᱯᱮᱱᱰ ᱛᱟᱦᱮᱱ ᱠᱚᱱᱟ ᱥᱮ ᱵᱟᱝ ᱡᱟᱦᱟᱸ ᱡᱩᱫᱤ ᱠᱚᱢ ᱩᱢᱮᱨ ᱨᱮ ᱵᱟᱯᱞᱟ ᱨᱮᱦᱚᱸ ᱴᱷᱤᱠ ᱜᱮᱭᱟ ᱟᱨ ᱞᱟᱹᱴᱩ ᱩᱢᱮᱨ ᱧᱚᱜ ᱠᱟᱛᱮ ᱵᱟᱯᱞᱟ ᱴᱷᱤᱠ ᱟᱫᱚ ᱠᱩᱲᱤ ᱠᱚᱲᱟ ᱵᱟᱯᱞᱟ ᱯᱚᱨ ᱵᱟᱠᱤᱱ ᱨᱟᱹᱡᱤᱜ ᱠᱷᱟᱡ ᱡᱮ ᱤᱧ ᱟᱨᱦᱚᱸ ᱟᱢ ᱵᱟᱹᱧ ᱫᱚᱦᱚ ᱢᱮᱭᱟ ᱟᱢ ᱟᱢ ᱤᱧᱴᱷᱮᱱ ᱵᱟᱢ ᱛᱟᱦᱮᱱᱟ ᱛᱟᱦᱚᱞᱮ ᱠᱷᱟᱱ ᱚᱱᱟ ᱥᱟᱠᱟᱢ ᱚᱲᱮᱡ ᱫᱚ ᱦᱩᱭᱩᱜ ᱠᱟᱱᱟ ᱵᱟᱠᱷᱟᱡ ᱫᱚ ᱵᱟᱝ ᱵᱟᱝ ᱦᱩᱭᱩᱜᱼᱟ ᱥᱟᱠᱟᱢ ᱚᱲᱮᱡ
ᱛᱚ ᱢᱤᱱᱤᱢᱟᱢ ᱱᱤᱭᱟᱹ ᱠᱚ ᱢᱟᱞᱫᱟ ᱡᱮᱞᱟ ᱨᱮᱠᱤ ᱦᱩᱭᱩᱜ ᱜᱮᱭᱟ ᱥᱮ ᱵᱟᱝ
ᱢᱟᱞᱫᱟ ᱡᱮᱞᱟ ᱫᱚ ᱦᱩᱭ ᱫᱚ ᱵᱟᱝ ᱦᱩᱭ ᱵᱟᱲᱟᱣ ᱟᱠᱟᱱᱟ ᱵᱮᱥᱤᱨ ᱵᱷᱟᱜᱽ ᱫᱚ ᱦᱩᱭᱩᱜ ᱜᱮᱭᱟ ᱚᱱᱟ ᱯᱩ ᱯᱩ ᱯᱩᱨᱩᱞᱤᱭᱟᱹ ᱥᱮᱫ ᱯᱩ ᱯᱩ ᱯᱩᱨᱩᱞᱤᱭᱟᱹ ᱛᱟᱨᱯᱚᱨᱮ ᱡᱷᱟᱲᱠᱷᱚᱱᱰ ᱥᱮᱫ ᱵᱮᱥᱤᱨ ᱵᱷᱟᱜᱽ ᱫᱚ ᱦᱩᱭ ᱵᱟᱲᱟᱜ ᱠᱟᱱᱟ ᱚᱱᱛᱮ ᱜᱮ ᱟᱨ ᱚᱱᱟ ᱢᱟᱞᱫᱟ ᱰᱤᱥᱴᱤᱠ ᱨᱮᱫᱚ ᱤᱱᱟᱹᱜ ᱫᱚ ᱵᱟᱝ ᱦᱩᱭ ᱠᱟᱱᱟ
ᱚ
ᱛᱟᱦᱞᱮ ᱠᱷᱟᱱ ᱟᱵᱚᱱᱟᱜ ᱩ ᱡᱟᱦᱟᱸ ᱛᱟᱦᱚᱞᱮ ᱱᱚᱜ ᱚᱭ ᱵᱟᱯᱞᱟ ᱠᱚᱨᱮᱱᱟᱜ ᱵᱟᱨᱮ ᱛᱮ ᱟᱵᱮᱱ ᱠᱟᱹᱴᱤᱡ ᱵᱮᱱ ᱞᱟᱹᱭᱞᱤᱧ ᱠᱷᱟᱡ ᱦᱚᱸ ᱵᱷᱟᱞᱮ ᱠᱚᱜᱼᱟ ᱡᱮ᱾ ᱟ ᱟᱯᱮ ᱥᱮᱱᱟᱜ ᱪᱮᱫ ᱞᱮᱠᱟ ᱵᱟᱯᱞᱟ ᱠᱚ ᱦᱩᱭ ᱵᱟᱲᱟᱜ ᱜᱮᱭᱟ
ᱵᱟᱯᱞᱟ ᱫᱚ ᱦᱩᱭᱩᱜ ᱠᱟᱱᱟ ᱢᱤᱫᱴᱮᱱ ᱫᱚ ᱠᱚᱲᱟ ᱠᱩᱲᱤ ᱟᱹᱠᱤᱱᱟᱜ ᱥᱟᱹᱜᱟᱹᱭ ᱠᱤᱱ ᱛᱚᱯᱚᱞᱟ ᱤᱱᱟ. ᱫᱚ ᱟᱹᱛᱩ ᱢᱚᱬᱮ ᱦᱚᱲ ᱟᱛᱮ ᱠᱚ ᱛᱚᱞ ᱢᱤᱫᱟ ᱠᱟᱛᱷᱟ ᱫᱚ ᱦᱩᱭᱩᱜ ᱠᱟᱱᱟ ᱡᱮᱴᱟ ᱵᱟᱯᱞᱟ ᱫᱚ᱾ ᱟᱹᱰᱤ ᱨᱚᱠᱚᱢᱟᱜ ᱜᱮ ᱦᱳᱭᱳᱜ ᱜᱮᱭᱟ ᱟᱥᱚᱞ ᱵᱟᱯᱞᱟ ᱫᱚ ᱦᱳᱭᱳᱜ ᱠᱟᱱᱟ ᱥᱟᱨ ᱥᱟᱹᱜᱩᱱ ᱵᱟᱯᱞᱟ ᱡᱮᱴᱟ᱾ ᱴᱩᱝᱠᱤ ᱫᱤᱯᱤᱞ ᱵᱟᱯᱞᱟ ᱡᱮᱴᱟ ᱱᱟᱯᱟᱭ ᱛᱮ ᱢᱚᱸᱡᱽ ᱛᱮᱠᱚ ᱵᱟᱯᱞᱟᱜ ᱢᱟ᱾ ᱢᱟᱱᱮ ᱢᱮᱱᱤ ᱟᱢ᱾ ᱟᱵᱚ ᱡᱮᱴᱟ ᱯᱚᱪᱷᱤᱢ ᱵᱟᱝᱞᱟ ᱡᱮᱴᱟ ᱨᱮ ᱧᱮᱞᱚᱜ ᱜᱮᱭᱟ ᱡᱮ᱾ ᱢᱤᱱᱤᱢᱟᱢ ᱥᱟᱨ ᱥᱟᱹᱜᱩᱱ ᱛᱮ ᱴᱩᱝᱠᱤ ᱫᱤᱯᱤᱞ ᱟᱛᱮ ᱵᱟᱯᱞᱟ ᱦᱩᱭᱩᱜ ᱜᱮᱭᱟ᱾
ᱦᱩᱸ
ᱛᱚ ᱱᱤᱭᱟᱹ ᱫᱚ ᱥᱟᱨ ᱥᱟᱹᱜᱩᱱ ᱵᱟᱯᱞᱟ ᱫᱚ ᱟᱹᱰᱤ ᱱᱟᱯᱟᱭ ᱛᱮ ᱟᱹᱰᱤ ᱢᱚᱸᱡᱽ᱾ ᱦᱩᱭᱩᱜᱼᱟ ᱡᱮᱴᱟ ᱠᱩᱲᱤ ᱠᱩᱲᱤ ᱥᱮᱫ ᱟᱨ ᱠᱚᱲᱟ ᱥᱮᱫ᱾ ᱵᱟᱱᱟᱨ ᱠᱩᱥᱤ ᱠᱟᱛᱮᱜ ᱱᱤᱭᱟᱹ ᱫᱚ ᱵᱟᱯᱞᱟ ᱫᱚᱠᱚ ᱠᱚᱨᱟᱣᱟ ᱵᱟᱯᱞᱟ ᱯᱩᱭᱞᱳ ᱫᱚ ᱦᱩᱭᱩᱜ ᱠᱟᱱᱟ ᱡᱮᱴᱟ ᱟᱞᱮ ᱢᱮᱱᱤᱢᱟᱢ ᱡᱮᱴᱟ ᱢᱟᱞᱫᱟ ᱡᱮᱞᱟ ᱨᱮ ᱢᱮᱱᱤᱢᱟᱢ ᱚᱠᱟ ᱦᱩᱭᱩᱜ ᱜᱮᱭᱟ, ᱯᱳᱭᱞᱳ ᱫᱚ ᱡᱮᱴᱟ ᱢᱟᱸᱰᱣᱟ ᱫᱤᱱ ᱫᱚᱥᱟᱨ ᱫᱚ ᱡᱟᱣᱭᱟᱭ ᱜᱟ. ᱛᱤ ᱴᱟᱜ ᱟᱨ ᱫᱚ ᱵᱟᱹᱨᱭᱟᱛᱚᱜ ᱟᱨ ᱫᱚ ᱢᱟᱱᱮ ᱞᱩᱝᱛᱤ ᱠᱚ ᱦᱤᱡᱩᱜᱼᱟ ᱠᱩᱲᱤ ᱥᱮᱫ ᱠᱷᱚᱡ ᱡᱩᱫᱤ ᱱᱟ ᱡᱩᱫᱤ ᱡᱩᱫᱤ ᱱᱟᱯᱟᱭ ᱛᱮ ᱡᱩᱫᱤ ᱟᱨᱚ ᱵᱷᱟᱜᱤ ᱴᱷᱤᱠ ᱵᱟᱯᱞᱟᱜ ᱠᱷᱟᱱ ᱫᱚ ᱢᱤᱱᱤᱢᱟᱢ ᱢᱤᱫ ᱥᱚᱯᱛᱟ ᱞᱮᱠᱟ ᱥᱮ ᱮᱭᱟᱭ ᱢᱟᱦᱟ ᱞᱮᱠᱟ ᱫᱤᱱ ᱞᱟᱜᱟᱜᱼᱟ ᱟᱨ ᱡᱩᱫᱤ ᱥᱚᱴᱠᱟᱴ ᱡᱩᱫᱤ ᱵᱟᱯᱞᱟᱜ ᱠᱷᱟᱱ ᱵᱮᱱ ᱢᱤᱱᱤᱢᱟᱢ ᱵᱟᱨ ᱫᱤᱱ ᱠᱷᱟᱱ ᱠᱷᱩᱵ ᱡᱳᱨ ᱯᱮ ᱫᱤᱱ ᱦᱩᱭᱩᱜ ᱜᱮᱭᱟ
ᱛᱟᱦᱟᱞᱮ ᱠᱷᱟᱱ ᱞᱟᱹᱭ ᱮᱫ ᱠᱟᱱ ᱛᱟᱦᱮ ᱱᱟᱞᱤᱧ ᱡᱮ ᱡᱟᱦᱟᱸ ᱵᱟᱯᱞᱟ ᱵᱟᱯᱞᱟ ᱨᱮᱱᱟᱜ ᱟᱹᱨᱤᱪᱟᱹᱞᱤ ᱫᱚ ᱵᱷᱟᱞᱤ ᱜᱮᱭᱟ ᱡᱟᱦᱟᱸ ᱫᱚ ᱟ ᱟᱪᱪᱷᱟ ᱢᱤᱫᱴᱮᱡ ᱟᱵᱮᱱ ᱴᱷᱮᱡ ᱠᱩᱠᱞᱤᱧ ᱫᱚᱦᱚᱭᱮᱫ ᱠᱟᱱᱟ ᱡᱟᱦᱟᱸ ᱫᱚ ᱟᱵᱚ ᱱᱤᱭᱟᱹ ᱳᱭᱮᱥᱴ ᱵᱮ-ᱵᱮᱝᱜᱚᱞ ᱨᱮ ᱵᱮᱥᱤ ᱠᱟᱭᱛᱮ ᱵᱟᱰᱟᱭ ᱧᱟᱢᱚᱜ ᱠᱟᱱᱟ ᱪᱮ ᱢᱩᱨᱢᱩ ᱡᱟᱹᱛᱟᱱ ᱜᱮ ᱦᱚᱲ ᱢᱮᱱᱟᱜ ᱠᱚᱣᱟ ᱵᱮᱥᱤ ᱚᱠᱟ ᱚᱠᱟ ᱡᱮᱞᱟ ᱨᱮ ᱵᱟ ᱚᱠᱟ ᱚᱠᱟ ᱠᱟ ᱯᱚᱱᱚᱛ ᱨᱮ ᱰᱷᱮᱨ ᱵᱟᱜ ᱢᱩᱨᱢᱩ ᱡᱟᱹᱛ ᱦᱚᱲ ᱢᱮᱱᱟᱜ ᱠᱟᱜ ᱠᱚᱣᱟ ᱞᱮᱭ ᱵᱤᱱ ᱥᱮ
ᱠᱟᱛᱷᱟ ᱫᱚ ᱟᱹᱰᱤ ᱵᱷᱟᱜᱤ ᱵᱮᱱ ᱠᱩᱠᱞᱤ ᱵᱮᱱ ᱫᱚᱦᱚ ᱠᱟᱫᱟ ᱠᱟᱛᱷᱟ ᱫᱚ ᱦᱩᱭᱩᱜ ᱠᱟᱱᱟ ᱢᱮᱱᱮᱢᱟᱢ ᱱᱤᱭᱟᱹ ᱫᱚ ᱡᱮᱴᱟ ᱯᱚᱥᱪᱷᱤᱢ ᱵᱟᱝᱞᱟ ᱨᱮᱱᱟᱜ ᱮᱢᱟᱱ ᱮᱢᱟᱱ ᱢᱟᱱᱮ ᱢᱟᱱᱮ ᱡᱚᱝᱜᱚᱞ ᱢᱚᱦᱚᱞ ᱥᱟᱭᱤᱰ ᱮᱴᱟᱜ ᱡᱚᱝᱜᱚᱞ ᱢᱚᱦᱚᱞ ᱥᱟᱭᱤᱰ ᱨᱮ ᱵᱤᱥᱤ ᱵᱟᱢ ᱢᱮᱱᱮᱢᱟᱢ ᱢᱩᱨᱢᱩ ᱡᱟᱹᱛ ᱦᱚᱸ ᱵᱮᱥᱤᱨ ᱵᱷᱟᱜᱽ ᱠᱚ ᱧᱮᱞ ᱧᱟᱢᱚᱜ ᱜᱮᱭᱟ ᱥᱟᱶᱛᱮ ᱩᱲᱤᱥᱥᱟ ᱨᱮᱦᱚᱸ ᱢᱮᱱᱮᱢᱟᱢ ᱵᱷᱟᱜᱤ ᱢᱩᱨᱢᱩ ᱡᱟᱹᱛ ᱦᱚᱸ ᱢᱮᱱᱟᱜ ᱠᱚᱜᱮᱭᱟ ᱢᱟᱱᱮ ᱱᱤᱭᱟᱹ ᱫᱚ ᱮᱢᱟ ᱱᱤᱭᱟᱹ ᱫᱚ ᱢᱮᱱᱮᱢᱟᱢ ᱡᱮᱴᱟ ᱡᱷᱟᱲᱠᱷᱚᱱᱰ ᱵᱮᱜᱚᱞ ᱵᱮᱝᱜᱚᱞ ᱩᱲᱤᱥᱟ ᱥᱮᱫ ᱮᱢᱟᱱ ᱮᱢᱟᱱ ᱴᱚᱴᱷᱟ ᱠᱚᱨᱮ ᱫᱚ ᱵᱤᱥᱤ ᱵᱟᱜ ᱢᱩᱨᱢᱩ ᱡᱩᱫᱚ ᱮᱢᱟᱱ ᱛᱮᱜᱮ ᱢᱮᱱᱟᱜ ᱠᱚᱣᱟ ᱪᱮᱫᱟᱜ ᱥᱮ ᱱᱤᱭᱟᱹ ᱱᱤᱭᱟᱹ ᱢᱟᱱᱮ ᱱᱤᱭᱟᱹ ᱟᱵᱚ ᱮᱴᱟᱜ ᱫᱮᱵᱟ ᱟᱵᱚ ᱳᱭᱮᱥᱴ ᱵᱮᱝᱜᱚᱞ ᱯᱚᱱᱚᱛ ᱨᱮ ᱡᱮᱴᱟ ᱯᱚᱥᱪᱤᱢ ᱵᱚᱝᱜᱚ ᱯᱚᱱᱚᱛ ᱨᱮ ᱢᱮᱱᱟᱜ ᱠᱚᱣᱟ ᱢᱮᱱᱮᱢᱟᱢ ᱵᱮᱥᱤ ᱵᱤᱥᱤ ᱠᱟᱭᱛᱮ ᱢᱩᱨᱢᱩ ᱡᱟᱹᱛ ᱜᱤ ᱢᱟᱱᱮ ᱡᱟᱹᱥᱛᱤ ᱦᱚᱲ ᱫᱚ ᱢᱮᱱᱟᱜ ᱟᱠᱟᱫ ᱠᱚᱣᱟ
ᱟᱨ ᱞᱤᱧ ᱞᱟᱭ ᱠᱟᱱ ᱱᱟ ᱡᱟᱦᱟᱸ ᱢᱩᱨᱢᱩ ᱡᱟᱹᱛ ᱠᱚ ᱨᱚᱠᱟ ᱡᱟᱹᱛ ᱚᱱᱟ ᱠᱷᱚᱡ ᱠᱚᱢ ᱜᱮ ᱢᱮᱱᱟᱜ ᱠᱚᱣᱟ ᱠᱟᱹᱴᱤᱡ ᱢᱩᱨᱢᱩ ᱡᱟᱹᱛ ᱯᱚᱨ ᱵᱟ ᱦᱮᱢᱵᱨᱚᱢ ᱦᱟᱸᱥᱫᱟ ᱥᱚᱨᱮᱱ ᱴᱩᱰᱩ ᱪᱚᱬᱮ
ᱢᱮᱱᱮᱢᱟᱢ ᱠᱷᱩᱵ ᱠᱚᱢ ᱫᱚ ᱢᱮᱱᱟᱜ ᱠᱚᱣᱟ ᱯᱟᱹᱣᱲᱤ ᱟᱨ ᱪᱚᱬᱮ
ᱯᱟᱹᱣᱨᱤᱭᱟᱹ ᱟᱨ ᱪᱚᱬᱮ
ᱦᱳᱭ ᱠᱷᱩᱵ ᱠᱚᱢ ᱢᱟᱱᱮ ᱟᱵᱚ ᱫᱚ ᱟᱵᱚ ᱥᱟᱶᱛᱟ ᱥᱚᱢᱟᱡ ᱨᱮᱫᱚ ᱢᱮᱱᱮᱢᱟᱢ
ᱢᱤᱫ ᱜᱮᱞ ᱵᱟᱨ ᱜᱚᱴᱟᱝ ᱯᱟᱹᱨᱤᱥ ᱟᱱ ᱦᱚᱲ ᱢᱮᱱᱟᱜ ᱵᱚᱱᱟ
ᱛᱚ ᱵᱤᱥᱤ ᱵᱷᱟᱜ ᱫᱚ ᱪᱚᱬᱮ ᱯᱟᱣᱲᱤᱭᱟ ᱫᱚ ᱠᱷᱩᱵ ᱠᱚᱢ ᱠᱚ ᱧᱮᱞ ᱧᱟᱢᱚᱜ ᱜᱮᱭᱟ ᱢᱮᱱᱮᱢᱟ ᱱᱤᱭᱟᱹ ᱰᱮᱴᱟ ᱯᱩᱨᱩᱞᱤᱭᱟᱹ ᱡᱮᱞᱟ ᱨᱮ ᱢᱮᱱᱮᱢᱟᱢ ᱢᱤᱫ ᱦᱚᱲ ᱠᱤᱪᱷᱩ ᱠᱤᱪᱷᱩ ᱡᱟᱭᱜᱟ ᱠᱚᱨᱮ ᱫᱚ ᱯᱟᱣᱲᱤᱭᱟ ᱠᱤᱪᱷᱩ ᱠᱤᱪᱷᱩ ᱡᱟᱭᱜᱟ ᱠᱚᱫᱚ ᱪᱚᱬᱮ ᱢᱮᱱᱟᱜ ᱟᱠᱟᱫ ᱠᱚᱜᱮᱭᱟ ᱢᱮᱱᱮ ᱢᱟᱢ ᱠᱷᱩᱵ ᱠᱚᱢ ᱠᱚ ᱧᱮᱞᱚᱜ ᱜᱮᱭᱟ
ᱵᱮᱥᱤᱨ ᱵᱷᱟᱜᱽ ᱫᱚ ᱟᱵᱚ ᱟᱹᱫᱤᱵᱟᱹᱥᱤ ᱥᱟᱶᱛᱟ ᱨᱮ ᱡᱟᱦᱟᱸ ᱧᱮᱞᱚᱜ ᱠᱟᱱᱟ
ᱦᱩᱸ
ᱦᱚᱲ ᱦᱚᱲ ᱦᱚᱯᱚᱱ ᱦᱚᱸ ᱛᱚ ᱵᱟᱹᱭ ᱵᱟᱹᱭᱛᱮ ᱡᱟᱦᱟᱸ ᱟᱵᱚᱣᱟᱜ ᱥᱚᱢᱟᱡᱽ ᱥᱚᱢᱟᱡ ᱨᱮᱱᱟᱜ ᱡᱟᱦᱟᱸ ᱟᱹᱨᱤᱪᱟᱹᱞᱤ ᱠᱚ ᱢᱮᱱᱟᱜ ᱛᱟᱵᱚᱱᱟ ᱢᱟᱜ ᱢᱚᱬᱮ ᱟᱨᱦᱚᱸ ᱥᱚᱨᱦᱟᱭ ᱠᱚ ᱚᱱᱟ ᱫᱚ ᱱᱤᱛᱚᱜ ᱟᱵᱚᱣᱟᱜ ᱛᱟᱞᱟ ᱛᱮᱜᱮ ᱡᱟᱦᱟᱸ ᱥᱮ ᱪᱮᱫ ᱞᱮᱠᱟ ᱵᱚᱱ ᱢᱟᱱᱟᱣ ᱯᱟᱦᱤᱞ ᱦᱟᱯᱲᱟᱜ ᱦᱟᱯᱲᱟᱢ ᱫᱚ